ᱡᱚᱦᱟᱨ ᱜᱮ ᱦᱮᱸ ᱜᱚᱝᱠᱮ ᱟᱸᱡᱚᱢᱚᱜ ᱠᱟᱱᱟ ᱞᱟᱹᱭ
ᱟᱪᱪᱷᱟ ᱟᱫᱚ ᱦᱤᱛᱚᱜ ᱫᱚ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱼᱟ ᱛᱟᱦᱚᱞᱮ
ᱦᱮᱸ ᱜᱚᱝᱠᱮ ᱪᱤᱠᱟᱹ ᱵᱚᱞᱛᱮ ᱚᱲᱟᱜ ᱠᱚᱨᱮ ᱜᱮ ᱚᱱᱮ ᱪᱟᱥ ᱠᱚ ᱪᱟᱥ ᱠᱟᱹᱢᱤ ᱠᱚᱨᱮ ᱜᱮ ᱦᱚᱨᱚᱜ ᱠᱟᱹᱢᱤ ᱵᱟᱲᱟ ᱦᱩᱭᱩᱜ ᱠᱟᱱᱟ ᱟᱨᱠᱤ
ᱟᱪᱪᱷᱟ ᱟᱫᱚ ᱦᱳᱭ ᱟᱫᱚ ᱠᱷᱟᱱ ᱟᱨ ᱱᱚᱜᱼᱚᱭ ᱟᱹᱰᱤ ᱜᱟᱱ ᱜᱮ ᱱᱤᱭᱟᱹ ᱫᱷᱟᱣ ᱫᱚ ᱟᱹᱰᱤ ᱜᱟᱱ ᱜᱮ ᱯᱚᱞᱚᱢ ᱢᱮᱱ ᱞᱮᱠᱟ ᱵᱩᱡᱷᱟᱹᱜ ᱠᱟᱱᱟ ᱢᱟᱱᱮ ᱱᱚᱝᱠᱟᱭᱮᱱᱟ ᱟᱹᱰᱤ ᱜᱮ ᱫᱮᱨᱤᱭᱮᱱᱟ ᱟᱨᱠᱤ ᱨᱚᱦᱚᱭ
ᱦᱳᱭ ᱦᱳᱭ
ᱟᱫᱚ ᱚᱱᱟᱜᱮ ᱠᱷᱟᱡ ᱛᱤᱱᱟᱹᱜ ᱠᱷᱟᱡ ᱦᱩᱭᱩᱜ ᱠᱟᱱᱟ ᱦᱩᱲᱩ ᱚᱱᱟᱜᱮ ᱠᱷᱟᱡ ᱪᱤᱱᱛᱟᱹ ᱟᱫᱚ ᱦᱩᱭᱩᱜ-ᱟ ᱥᱮ ᱵᱟᱝ ᱦᱩᱭᱩᱜᱼᱟ ᱟᱨ ᱱᱚᱣᱟ ᱪᱟᱥ ᱡᱚᱢ ᱱᱚᱣᱟ ᱪᱟᱥ ᱨᱮᱜᱮ ᱡᱚᱢ ᱠᱚ ᱢᱟᱱᱮ ᱪᱟᱥ ᱵᱟᱝ ᱦᱩᱭ ᱞᱮᱱᱠᱷᱟᱱ ᱡᱚᱢ ᱠᱚᱦᱚᱸ ᱟᱫᱚ ᱵᱟᱝ ᱧᱟᱢᱚᱜᱼᱟ ᱚᱱᱟ ᱠᱷᱚᱱ ᱜᱮ ᱦᱩᱲᱩ ᱠᱚᱛᱮ ᱪᱟᱣᱞᱮ ᱠᱚ ᱵᱮᱱᱟᱣ ᱦᱩᱭᱩᱜ ᱠᱟᱱ ᱛᱟᱦᱮᱸᱫ
ᱦᱳᱭ ᱦᱳᱭ ᱦᱳᱭ
ᱟᱫᱚ ᱠᱤᱨᱤᱧ ᱠᱟᱛᱮᱫ ᱫᱚ ᱵᱟᱠᱷᱟᱡ ᱟᱵᱚ ᱫᱚ ᱚᱱᱠᱟ ᱠᱷᱟᱱ ᱫᱚ ᱟᱨᱚ ᱟᱹᱰᱤ ᱜᱮᱵᱚᱱ ᱨᱮᱸᱜᱮᱡ ᱪᱟᱵᱟᱜ ᱟᱵᱚᱱ ᱟᱨᱠᱤ
ᱦᱳᱭ ᱦᱳᱭ ᱟᱫᱚ ᱯᱟᱹᱦᱤᱞ ᱛᱮ ᱦᱟᱸᱜ ᱟᱵᱚᱫᱚ ᱪᱮᱫ ᱨᱮᱸᱜᱮᱡ ᱦᱚᱲ ᱠᱟᱱᱟ ᱵᱚᱱ ᱟᱨ ᱚᱠᱟ ᱨᱮ ᱵᱚᱱ ᱧᱟᱢᱟ ᱯᱚᱭᱥᱟ ᱠᱩᱲᱤ ᱦᱟᱸᱜ
ᱦᱳᱭ
ᱚᱱᱟ ᱚᱱᱟ ᱛᱮᱜᱮ ᱟᱵᱚ ᱫᱚᱵᱚᱱ ᱪᱟᱥ ᱡᱚᱝ ᱠᱟᱱᱟ ᱟᱨᱠᱤ
ᱦᱳᱭ ᱦᱳᱭ ᱟᱫᱚ ᱛᱟᱦᱚᱞᱮ ᱜᱚᱢᱠᱮ ᱟᱫᱚ ᱦᱳᱭ ᱜᱚᱢᱠᱮ ᱞᱟᱹᱭ ᱢᱮ
ᱞᱟᱹᱭ ᱮᱫᱟᱞᱤᱧ ᱜᱚᱢᱠᱮ ᱚᱱᱛᱮ ᱫᱚ ᱪᱟᱥ ᱠᱚᱫᱚ ᱦᱳᱭ ᱠᱟᱱᱟ ᱥᱮ ᱟᱣᱨᱤᱭᱟ
ᱵᱟᱝ ᱵᱟᱝ ᱦᱚᱜᱼᱚᱭ ᱦᱚᱞᱟ ᱢᱟᱫᱷᱮᱨ ᱠᱷᱚᱱᱞᱮ ᱮᱛᱚᱦᱚᱵ ᱟᱠᱟᱫᱟ ᱟᱫᱚ ᱮᱠᱷᱚᱱ ᱦᱚᱸ ᱪᱟᱞᱟᱜ ᱜᱮ ᱮᱠᱷᱟᱱ ᱢᱤᱫ ᱥᱚᱯᱛᱟ ᱦᱚᱸ ᱠᱟᱹᱴᱤᱡ ᱯᱟᱨᱚᱢᱟᱭ ᱪᱟᱞᱟᱜ ᱜᱮᱭᱟ ᱮᱠᱷᱚᱱᱳ ᱢᱟᱱᱮ ᱱᱚᱝᱠᱟ ᱟᱹᱰᱤ ᱦᱚᱲᱜᱮ ᱵᱟᱹᱠᱤ ᱦᱮᱱᱟᱜ ᱠᱚᱜᱮᱭᱟ ᱨᱚᱦᱚᱭ ᱛᱮ ᱟᱞᱮ ᱵᱟᱹᱫᱽ ᱨᱮᱫᱚ ᱟᱹᱰᱤ ᱜᱮ ᱢᱮᱱᱟᱜᱼᱟ ᱨᱚᱦᱚᱭᱛᱮ ᱵᱟᱠᱤ ᱢᱤᱫ ᱵᱟᱨ ᱦᱚᱲ ᱡᱟᱦᱟᱸᱭ ᱞᱟᱦᱟᱛᱮ ᱠᱷᱚᱱ ᱠᱟᱹᱴᱤᱡ ᱠᱚ ᱫᱟᱜ ᱞᱮᱱ ᱛᱟᱠᱚᱣᱟ ᱠᱟᱹᱴᱤᱡ ᱫᱟᱜ ᱤᱭᱟᱹᱱᱟ ᱛᱚᱸᱵᱟ ᱞᱮᱱᱟ ᱩᱱᱠᱩ ᱜᱮᱠᱚ ᱨᱚᱦᱚᱭ ᱫᱟᱲᱮ ᱠᱟᱣᱫᱟ ᱱᱚᱜ-ᱚᱭ ᱱᱤᱛ ᱫᱷᱟᱹᱵᱤᱡ ᱛᱮᱫᱚ
ᱟᱪᱪᱷᱟ ᱟᱪᱪᱷᱟ
ᱟᱫᱚ ᱜᱚᱢᱠᱮ ᱛᱟᱦᱚᱞᱮ ᱚᱱᱟ ᱠᱚᱨᱮ ᱫᱚ ᱡᱟᱦᱟᱸ ᱦᱳᱲᱳ ᱨᱚᱦᱚᱭ ᱠᱚ ᱟᱨᱠᱤ ᱡᱟᱦᱟᱸ ᱠᱟᱹᱢᱤᱱ ᱠᱚ ᱟᱨᱠᱤ
ᱦᱳᱭ
ᱜᱚᱱᱚᱝ ᱫᱚ ᱛᱤᱱᱟᱹᱜ ᱠᱟᱛᱮ ᱠᱚ ᱦᱟᱛᱟᱣ ᱫᱟ ᱛᱤᱱᱟᱹᱜ ᱴᱟᱭᱤᱢ ᱨᱮᱠᱚ ᱪᱟᱞᱟᱜ ᱠᱟᱱᱟ ᱛᱤ ᱨᱮᱠᱚ ᱦᱤᱡᱩᱜ ᱠᱟᱱᱟ᱾
ᱦᱳᱭ ᱜᱚᱢᱠᱮ ᱟᱫᱚ ᱚᱱᱠᱟ ᱟᱫᱚ ᱟᱹᱛᱩᱳ ᱫᱤᱥᱚᱢ ᱦᱚᱲ ᱱᱚᱰᱮ ᱧᱮᱞᱚᱜᱚᱜ ᱠᱟᱱᱟ ᱟᱹᱰᱤ ᱥᱮᱛᱟᱜ ᱨᱮᱠᱚ ᱵᱮᱨᱮᱫ ᱠᱟᱱᱟ ᱟᱹᱰᱤ ᱥᱮᱛᱟᱜ ᱨᱮᱠᱚ ᱵᱮᱨᱮᱫ ᱠᱟᱱᱟ᱾ ᱟᱹᱰᱤ ᱥᱮᱛᱟᱜ ᱨᱮ ᱵᱮᱨᱮᱫ ᱠᱟᱛᱮ ᱫᱟᱠᱟ ᱠᱚ ᱫᱟᱠᱟ ᱩᱛᱩ ᱠᱚᱠᱚ ᱤᱥᱤᱱ ᱫᱟ᱾ ᱤᱥᱤᱱ ᱵᱟᱲᱟ ᱠᱟᱛᱮᱫ ᱟᱫᱚ ᱠᱟᱹᱢᱤ ᱠᱚ ᱪᱟᱞᱟᱜ ᱠᱟᱱᱟ ᱠᱷᱟᱱ, ᱚᱱᱟᱫᱚ ᱟᱹᱰᱤ ᱥᱮᱛᱟᱜ ᱨᱮᱜᱮ ᱚᱱᱠᱟ ᱵᱟᱡᱟᱣ ᱜᱚᱫᱚᱜ ᱠᱟᱱ ᱜᱮᱭᱟ ᱥᱟᱛᱴᱟ ᱜᱟᱱ ᱛᱮᱫᱚ ᱟᱫᱚ ᱠᱟᱹᱢᱤ ᱡᱷᱚᱛᱚ ᱦᱚᱲ ᱠᱚ ᱛᱳᱫ ᱪᱟᱵᱟᱜ ᱠᱟᱱᱟ, ᱟᱨᱠᱤ ᱱᱚᱜᱼᱚ ᱱᱚᱝᱠᱟ᱾ ᱟᱨ ᱱᱚᱝᱠᱟ ᱟᱫᱚ ᱱᱤᱛᱚᱜ ᱫᱚ ᱚᱱᱠᱟ ᱠᱟᱹᱢᱤ ᱫᱚᱢᱮ ᱠᱟᱹᱢᱤ ᱛᱚ ᱟᱫᱚ ᱛᱟᱦᱟᱞᱮ ᱦᱤᱡᱩᱜ ᱠᱟᱱᱟ ᱠᱚ ᱱᱚᱝᱠᱟ ᱱᱚᱝᱠᱟ ᱳᱭ ᱛᱤᱱᱴᱟ ᱪᱟᱨᱴᱟ ᱜᱟᱱ ᱵᱟᱡᱟᱜᱼᱟ, ᱚᱱᱠᱟ ᱠᱚ ᱦᱤᱡᱩᱜ ᱠᱟᱱᱟ᱾ ᱢᱟᱱᱮ ᱵᱟᱨᱭᱟ ᱠᱟᱛᱮ ᱠᱚ ᱠᱟᱹᱢᱤ ᱦᱚᱴᱚᱠᱟᱜ ᱠᱟᱱᱟ᱾ ᱟᱫᱚ ᱚᱱᱠᱟ ᱜᱮ ᱢᱟᱱᱮ ᱵᱟᱨᱭᱟ ᱨᱳᱡ ᱥᱮ ᱪᱮᱫ ᱞᱮᱠᱟ, ᱵᱟᱨᱭᱟ ᱴᱷᱤᱠᱟᱹ ᱞᱮᱠᱟ ᱠᱚ ᱠᱟᱹᱢᱤᱭᱮᱫᱟ ᱦᱳᱭᱛᱳ ᱟᱨᱠᱤ᱾ ᱢᱟᱱᱮ ᱵᱤᱜᱟᱹᱨ ᱨᱮ ᱱᱚᱝᱠᱟ ᱢᱮᱱᱟᱜ ᱛᱟᱵᱚᱱᱟ ᱥᱮ ᱢᱚᱬᱮ ᱦᱚᱲ ᱠᱚ ᱞᱟᱜᱟᱜᱼᱟ ᱥᱮ ᱯᱩᱱ ᱦᱚᱲ ᱠᱚ ᱞᱟᱜᱟᱜᱼᱟ, ᱦᱳᱭ ᱚᱱᱠᱟ᱾
ᱟᱪᱪᱷᱟ ᱦᱳᱭ ᱟᱫᱚ, ᱡᱚᱢ ᱠᱚᱫᱚ ᱦᱟᱸᱜ ᱠᱚ ᱮᱢᱚᱜ ᱠᱟᱱ ᱜᱮᱭᱟ ᱛᱚ ᱡᱟᱹᱱᱤᱡ ᱠᱷᱟᱱ? ᱡᱟᱦᱟᱸ ᱠᱟᱹᱢᱤ ᱢᱤᱫ ᱫᱷᱟᱣ ᱠᱚ ᱡᱚᱢ ᱠᱚ ᱮᱢᱟ ᱠᱚᱫᱚ ᱦᱟᱸᱜ᱾
ᱦᱳᱭ-ᱦᱳᱭ ᱡᱚᱢ ᱫᱚᱠᱚ ᱮᱢᱚᱱ ᱫᱚᱠᱚ ᱮᱢᱚᱜ ᱠᱟᱱ ᱜᱮᱭᱟ᱾ ᱟᱫᱚ ᱛᱟᱦᱟᱞᱮ ᱚᱱᱟ ᱫᱚ ᱚᱱᱟ ᱠᱷᱟᱹᱡᱟᱹᱲᱤ᱾ ᱠᱚ-ᱠᱚ ᱮᱢᱚᱜ ᱠᱟᱱᱟ ᱠᱚ ᱟᱫᱚ ᱚᱱᱟ ᱡᱚᱢ ᱠᱟᱛᱮᱫ ᱜᱮ ᱟᱫᱚ ᱠᱚ ᱠᱟᱹᱢᱤᱭᱫᱟ ᱠᱚ, ᱟᱫᱚ ᱟᱯᱮ ᱥᱮᱫ ᱫᱚ ᱛᱟᱦᱚᱞᱮ ᱜᱚᱝᱠᱮ ᱛᱤᱱᱟᱹᱜ ᱠᱟᱛᱮ ᱠᱚ ᱦᱟᱛᱟᱣ ᱫᱟ?
ᱟᱞᱮ ᱥᱮᱫ ᱫᱚ ᱜᱚᱢᱠᱮ ᱟᱸᱻ ᱟᱞᱮ ᱥᱮᱫ ᱫᱚ ᱦᱟᱸᱜ ᱠᱚ ᱪᱟᱞᱟᱜ ᱠᱟᱱᱟ, ᱛᱳᱢᱟᱨ ᱱᱚᱴᱟ ᱥᱮᱫ ᱦᱮᱸ
ᱠᱟᱹᱢᱤ ᱟᱨᱠᱤ, ᱱᱚᱴᱟ ᱥᱮᱫ ᱠᱚ ᱪᱟᱞᱟᱜ ᱠᱟᱱᱟ ᱟᱨ ᱢᱤᱫ ᱵᱮᱲᱟ ᱠᱚ ᱡᱚᱢ ᱫᱟ ᱠᱷᱟᱹᱡᱟᱹᱲᱤ᱾ ᱡᱟᱭᱦᱳᱠ ᱥᱮ ᱮᱱᱮᱡ ᱛᱮ ᱠᱷᱟᱹᱡᱟᱹᱲᱤ ᱥᱟᱜ ᱛᱮ ᱪᱟᱱᱟᱪᱩᱨ ᱛᱮᱱᱟᱜ ᱡᱟᱭᱦᱳᱠ ᱟᱨᱠᱤ ᱦᱮᱸ ᱚᱱᱟ ᱫᱚ ᱦᱳᱭᱳᱜ ᱠᱟᱱᱟ ᱟᱯᱟᱨ-ᱟᱯᱟᱨᱠ ᱮᱜᱟᱨᱚᱴᱟ ᱥᱡ ᱯᱮ ᱡᱚᱢ ᱫᱟ ᱡᱟᱸᱜᱟ, ᱮᱜᱟᱨᱚᱴᱟ ᱵᱟᱨᱚᱴᱟ ᱥᱮᱡ᱾ ᱟᱫᱚ ᱯᱮᱪᱷᱚᱴ ᱪᱷᱩᱴᱤᱜ ᱠᱟᱱᱟ ᱪᱷᱩᱴᱤᱜ ᱠᱟᱱᱟ ᱠᱚ, ᱚᱱᱠᱟ ᱚᱲᱟᱜ ᱠᱚ ᱦᱤᱡᱩᱜ ᱠᱟᱱᱟ, ᱫᱩᱴᱟ ᱥᱮᱫ᱾ ᱟᱨ ᱜᱚᱱᱚᱝ ᱠᱚ ᱦᱟᱛᱟᱣᱫᱟ, ᱵᱟᱨᱥᱚ ᱠᱟᱛᱮᱫ᱾
ᱟᱪᱪᱷᱟ᱾
ᱦᱮᱸ
ᱟᱫᱚ ᱦᱳᱭ ᱟᱫᱚ ᱟᱞᱮᱥᱮᱫ ᱫᱚ ᱟᱫᱚ ᱜᱚᱱᱚᱝ ᱫᱚ ᱚᱱᱠᱟ ᱜᱮᱠᱚ ᱦᱟᱛᱟᱣ ᱫᱟ᱾ ᱢᱮᱱᱠᱷᱟᱱ ᱟᱫᱚ ᱚᱱᱟ ᱵᱟᱨᱫᱷᱟᱣ ᱤᱭᱟᱹ ᱵᱟᱨᱭᱟ ᱠᱟᱛᱮᱫ ᱠᱚ ᱠᱟᱹᱢᱤ ᱴᱚᱠᱟᱜ ᱠᱟᱱ ᱫᱚ᱾ ᱟᱫᱚ ᱛᱟᱦᱟᱞᱮ ᱢᱤᱫ ᱫᱤᱱ ᱨᱮ ᱚᱱᱠᱟ ᱜᱮ ᱦᱳᱭᱳᱜ ᱠᱟᱱ ᱛᱟᱠᱚᱣᱟ᱾ ᱯᱳᱱ ᱥᱚ ᱥᱟᱲᱮ ᱯᱳᱱ ᱥᱚ᱾ ᱚᱱᱮ ᱚᱱᱠᱟ ᱟᱨᱠᱤ ᱦᱳᱭᱳᱜ ᱠᱟᱱ ᱛᱟᱠᱚᱣᱟ᱾
ᱟᱪᱪᱷᱟ᱾ ᱚ ᱟᱨ ᱜᱚᱢᱠᱮ ᱛᱟᱦᱟᱞᱮ ᱩᱱᱠᱩ ᱡᱟᱦᱟᱸ ᱟᱲᱮᱞᱟᱜ? ᱠᱚ ᱟᱨᱠᱤ, ᱚᱱᱠᱟᱱ ᱢᱩᱱᱤᱥ ᱠᱚᱫᱚ ᱛᱤᱱᱟᱹᱜ ᱠᱟᱛᱮ ᱚᱱᱠᱩᱟᱜ-ᱟ ᱵᱮᱛᱚᱱ ᱛᱮᱫᱚ?
ᱩᱱᱠᱩ ᱦᱚᱸ ᱚᱱᱠᱟ ᱜᱮ ᱥᱮᱛᱟᱜ ᱚᱱᱠᱟ ᱥᱟᱛᱴᱟ ᱚᱱᱠᱟ ᱠᱚ ᱪᱟᱞᱟᱜ ᱠᱟᱱᱟ᱾ ᱟᱫᱚ ᱩᱱᱠᱩ ᱫᱚᱠᱚ ᱦᱤᱡᱩᱜ ᱠᱟᱱᱟ ᱦᱩᱭᱩᱜ ᱠᱟᱱᱟ ᱚᱱᱠᱟ ᱮᱠ ᱴᱟ ᱜᱟᱱ ᱵᱟᱡᱟᱣ ᱜᱚᱫᱚᱜ ᱠᱟᱱᱟ᱾ ᱚᱱᱠᱟ ᱮᱠᱴᱟ ᱫᱩᱴᱟ᱾ ᱫᱩᱴᱟ ᱜᱟᱱ ᱵᱟᱡᱟᱣ ᱜᱚᱫᱚᱜ ᱠᱟᱱᱟ ᱩᱱ ᱚᱠᱛᱚ ᱠᱚ ᱦᱤᱡᱩᱜ ᱠᱟᱱᱟ ᱠᱚ ᱟᱫᱚ ᱱᱩᱠᱩ ᱦᱚᱸ, ᱚᱱᱠᱟ ᱠᱚ ᱦᱟᱛᱟᱣ ᱫᱟ ᱵᱟᱨ ᱥᱚ ᱜᱮ᱾ ᱠᱚ ᱦᱟᱛᱟᱣ ᱫᱟ ᱫᱤᱱᱟᱹᱢ᱾ ᱦᱮ ᱚᱱᱠᱟ ᱵᱟᱨ ᱥᱚ, ᱨᱳᱡ ᱵᱟᱨ ᱥᱚ ᱟᱨᱠᱤ, ᱟᱨ ᱛᱟᱦᱮᱱ ᱠᱟᱱᱟ ᱚᱱᱟ ᱡᱚᱢᱟᱜ ᱛᱟᱦᱮᱱ ᱠᱟᱱᱟ, ᱠᱷᱟᱹᱡᱟᱹᱲᱤ ᱪᱚᱯ ᱚᱱᱟ ᱠᱚ ᱮᱢᱟ ᱠᱚ ᱠᱟᱱᱟ ᱤᱱᱟᱹᱜᱮ ᱡᱚᱢ ᱫᱟᱠᱚ ᱟᱨ ᱱᱚᱜᱼᱱᱟ ᱜᱮ᱾
ᱟᱪᱪᱷᱟ᱾
ᱟᱯᱮ ᱥᱮᱫ ᱫᱚ ᱛᱟᱦᱚᱞᱮ ᱱᱚᱝᱠᱟ ᱟᱹᱲᱮ ᱞᱟᱜ ᱠᱚᱫᱚ, ᱛᱤᱱᱟᱹᱜ ᱠᱚ ᱦᱟᱛᱟᱣ ᱫᱟ?
ᱟᱞᱮ ᱥᱮᱫ ᱫᱚ ᱟᱲᱮ ᱞᱟᱜ ᱠᱚᱫᱚ ᱦᱟᱛᱟᱣ ᱮᱫᱟ ᱚᱱᱠᱟ ᱯᱳᱱ ᱥᱚ ᱴᱟᱠᱟ ᱠᱟᱛᱮᱫ ᱟᱨ ᱯᱳᱱ ᱥᱚ ᱴᱟᱠᱟ ᱯᱳᱱ ᱥᱚ ᱯᱳᱱ ᱥᱚ
ᱟᱪᱪᱷᱟ ᱟᱫᱚ ᱚᱱᱟᱫᱚ ᱢᱤᱫ ᱦᱚᱲ ᱢᱤᱫ ᱦᱚᱲ ᱯᱩᱱ ᱥᱚ ᱠᱟᱛᱮᱫ
ᱦᱮᱸ ᱦᱮᱸ ᱢᱤᱫ ᱦᱚᱲᱜᱮ ᱟᱫᱚ ᱠᱟᱹᱢᱤ ᱠᱚᱦᱚᱸ ᱢᱮᱱᱟᱜ ᱛᱟᱠᱚᱣᱟ ᱚᱱᱠᱟ ᱜᱮ ᱟᱨᱠᱤ ᱟᱫᱚ ᱻᱮᱸ ᱠᱟᱹᱢᱤ ᱦᱚᱸ ᱚᱱᱠᱟ ᱠᱚ ᱪᱟᱞᱟᱜ ᱠᱟᱱᱟ ᱦᱮᱸ ᱥᱟᱛᱴᱟ ᱟᱴᱴᱟ ᱥᱮᱫ ᱠᱚ ᱪᱟᱞᱟᱜ ᱠᱟᱱᱟ ᱩᱱᱠᱩ ᱫᱚ ᱦᱟᱸᱜ ᱟᱴᱴᱟ ᱥᱮᱫ ᱠᱚ ᱪᱟᱞᱟᱜ ᱠᱟᱱᱟ ᱟᱫᱚ ᱩᱱᱠᱩ ᱫᱚ ᱟᱲᱮ ᱠᱚ ᱞᱟᱜ ᱠᱟᱛᱮ ᱠᱚ ᱢᱟᱱᱮ ᱮᱸᱻ ᱴᱩᱠᱴᱟᱠ ᱡᱟᱦᱟᱸ ᱛᱚᱞᱟ ᱢᱚᱞᱟ ᱤᱭᱟᱹ ᱠᱚ ᱟᱨᱠᱤ ᱜᱮᱢᱮᱨ ᱠᱚ ᱟᱨᱠᱤ
ᱦᱳᱭ
ᱟᱫᱚ ᱚᱱᱟ ᱦᱚᱸᱠᱚ ᱠᱟᱹᱢᱤᱭᱟ ᱟᱨ ᱫᱟᱠᱟ ᱦᱚᱸ ᱢᱤᱫ ᱵᱮᱲᱟ ᱠᱚ ᱡᱚᱢᱟ ᱦᱟᱸᱜ ᱡᱮᱞᱫᱟᱠᱟ ᱟᱹᱭᱩᱵ ᱵᱮᱲᱟ
ᱟᱪᱪᱷᱟ
ᱟᱨ ᱡᱟᱦᱟᱸ ᱦᱚᱲᱢᱚ ᱛᱤ ᱡᱟᱸᱜᱟ ᱡᱟᱦᱟᱸ ᱞᱟᱸᱜᱟ ᱠᱟᱛᱮ ᱠᱚ ᱦᱤᱡᱩᱜ-ᱟ ᱚᱱᱟ ᱨᱮᱱᱟᱜ ᱠᱚ ᱦᱟᱛᱟᱣ ᱜᱮᱭᱟ ᱦᱟᱸᱜ ᱢᱟᱱᱮ ᱫᱟᱜ ᱠᱚ ᱟᱨᱠᱤ
ᱟᱪᱪᱷᱟ
ᱟᱨ ᱢᱤᱫ ᱵᱮᱲᱟ ᱚᱱᱮ ᱟᱹᱭᱩᱵ ᱢᱤᱫ ᱫᱷᱟᱣ ᱠᱚ ᱫᱟᱠᱟ ᱠᱚ ᱡᱚᱢᱟ ᱡᱤᱞ ᱫᱟᱠᱟ ᱥᱟᱜ
ᱟᱪᱪᱷᱟ ᱟᱫᱚ ᱛᱟᱦᱚᱞᱮ ᱟᱹᱰᱤ ᱜᱟᱱ ᱜᱮ ᱦᱳᱭ ᱛᱟᱦᱚᱞᱮ ᱵᱷᱟᱹᱜᱤ ᱧᱚᱜ ᱜᱮ ᱠᱟᱹᱴᱤᱡ ᱵᱷᱟᱜᱮ ᱧᱚᱜ ᱜᱤᱧ ᱵᱩᱡᱽ ᱠᱮᱫᱟ ᱮ ᱯᱳᱱᱥᱚ ᱠᱟᱛᱮ ᱠᱟᱛᱮᱫ ᱢᱟᱱᱮ ᱴᱷᱤᱠᱟᱹᱱ ᱜᱮᱭᱟ ᱟᱞᱮ ᱱᱚᱣᱟ ᱠᱚᱨᱮ ᱫᱚ ᱩᱱᱟᱹᱜ ᱠᱟᱛᱮ ᱫᱚ ᱵᱟᱝᱠᱚ ᱮᱢᱚᱜ ᱠᱟᱱᱟ ᱠᱚ
ᱟᱪᱪᱷᱟ ᱟᱪᱪᱷᱟ
ᱟᱫᱚ ᱟᱫᱚ ᱠᱷᱟᱱ ᱱᱚᱸᱜᱼᱚᱭ ᱛᱚᱞᱟ ᱜᱮᱢᱮᱨ ᱠᱚ ᱚᱱᱟ ᱟᱞᱟᱫᱟ ᱠᱚ ᱦᱟᱛᱟᱣ ᱠᱮᱭᱟ ᱟᱨᱠᱤ ᱚᱱᱮ ᱚᱱᱠᱟ ᱦᱩᱭᱩᱜᱼᱟ ᱟᱞᱮ ᱥᱮᱫ ᱫᱚ
ᱚᱻ ᱟᱫᱚ ᱚᱱᱠᱟ ᱜᱮ ᱟᱨᱠᱤ ᱟᱞᱮ ᱥᱮᱫ ᱫᱚ ᱵᱟᱠᱷᱟᱱ ᱵᱟᱠᱚ ᱧᱟᱢᱚᱜ ᱠᱟᱱᱟ ᱠᱟᱹᱢᱤ ᱠᱚᱦᱚᱸ ᱟᱨ ᱦᱮᱸ ᱵᱟᱹᱫᱽ ᱵᱟᱹᱭᱦᱟᱹᱲ ᱠᱚᱨᱮ ᱢᱟ ᱡᱚᱛᱚ ᱢᱟ ᱵᱟᱠᱚ ᱠᱟᱹᱢᱤ ᱫᱟᱲᱮᱭᱟᱜᱼᱟ ᱛᱚ
ᱦᱳᱭ ᱦᱳᱭ ᱟᱫᱚ ᱦᱳᱭ ᱠᱤᱪᱷᱩ ᱠᱤᱪᱷᱩ ᱡᱟᱭᱜᱟ ᱠᱚᱨ ᱫᱚ ᱦᱳᱭ ᱜᱚᱢᱠᱮ ᱟᱫᱚ ᱠᱤᱪᱷᱩ ᱠᱤᱪᱷᱩ ᱡᱟᱭᱜᱟ ᱠᱚᱨᱮ ᱫᱚ ᱟᱫᱚ ᱟᱵᱚᱨᱮᱱ ᱦᱚᱸ ᱠᱟᱹᱢᱤ ᱦᱚᱲ ᱠᱚ ᱟᱹᱰᱤ ᱠᱚ ᱠᱚᱢ ᱪᱟᱵᱟᱜ ᱠᱟᱱᱟ ᱟᱫᱚ ᱵᱟᱝᱠᱚ ᱧᱟᱢᱚᱜᱼᱟ ᱚᱠᱚᱭ ᱫᱚ ᱚᱱᱠᱟ ᱵᱟᱦᱨᱮ ᱠᱟᱹᱢᱤ ᱩᱱᱤ ᱫᱚᱭ ᱞᱟᱹᱭᱮᱫᱟ ᱦᱟᱴ ᱤᱧ ᱫᱚ ᱵᱟᱹᱧ ᱞᱚᱥᱚᱜᱚᱜ ᱠᱟᱱ ᱛᱤᱧ ᱫᱚ ᱵᱟᱦᱨᱮ ᱠᱟᱹᱢᱤᱧ ᱪᱟᱞᱟᱜᱼᱟ ᱵᱟᱦᱨᱮ ᱨᱮᱜᱮᱧ ᱨᱳᱡᱽᱜᱟᱨᱟ ᱞᱚᱥᱚᱫ ᱫᱚ ᱵᱟᱹᱧ ᱞᱚᱥᱚᱫᱚᱜ ᱠᱟᱱ ᱛᱟᱦᱮᱸᱫ ᱟᱫᱚ ᱱᱚᱜᱼᱚ ᱱᱚᱝᱠᱟ ᱠᱟᱛᱮᱜ ᱟᱫᱚ ᱩᱱᱤ ᱫᱚ ᱦᱳᱭᱛᱳ ᱨᱮᱸᱜᱮᱡ ᱜᱮ ᱨᱮᱦᱚᱸ ᱪᱟᱹᱠᱨᱤ ᱵᱟᱹᱱᱩᱜ ᱛᱟᱭ ᱨᱮᱦᱚᱸ ᱟᱫᱚ ᱚᱸᱜᱼᱚᱭ ᱢᱟᱴᱷ ᱜᱷᱟᱴ ᱨᱮᱫᱚ ᱠᱟᱹᱢᱤ ᱨᱮᱱᱟᱜ ᱤᱪᱪᱷᱟᱹ ᱫᱚ ᱩᱱᱤᱭᱟᱜ ᱫᱚ ᱵᱟᱹᱱᱩᱜ ᱛᱟᱭᱟ ᱞᱚᱥᱚᱫ ᱨᱮᱫᱚ ᱱᱚᱜᱼᱚ ᱱᱚᱝᱠᱟᱱᱤᱡ ᱵᱟᱨ ᱦᱚᱲ ᱠᱚ ᱞᱟᱹᱭ ᱮᱫᱟ ᱢᱮᱱᱟᱜ ᱠᱚᱣᱟ ᱟᱨᱠᱤ ᱟᱫᱚ ᱦᱟᱯᱮ ᱛᱟᱦᱚᱞᱮ ᱤᱧ ᱫᱚ ᱵᱟᱦᱨᱤᱧ ᱪᱟᱞᱟᱣ ᱞᱮᱱ ᱜᱮ ᱵᱟᱦᱨᱮ ᱠᱷᱚᱱ ᱜᱤᱧ ᱨᱳᱡᱽᱜᱟᱨ ᱟᱹᱜᱩᱭᱟ ᱛᱟᱨᱯᱚᱨ ᱟᱥᱟᱲ ᱵᱚᱸᱜᱟ ᱪᱟᱵᱟ ᱦᱚᱪᱚᱣᱟᱜ ᱢᱮ ᱨᱚᱦᱚᱭ ᱦᱚᱪᱚᱣᱟᱜ ᱢᱮ ᱛᱟᱨᱯᱚᱨᱮᱧ ᱦᱤᱡᱩᱜᱼᱟ
ᱦᱳᱭ ᱦᱳᱭ ᱦᱳᱭ ᱦᱳᱭ ᱚᱱᱠᱟᱜ ᱜᱮ ᱟᱫᱚ ᱵᱤᱥᱤᱨ ᱵᱷᱟᱜᱽ ᱜᱮ ᱠᱚ ᱪᱟᱞᱟᱜ ᱠᱟᱱᱟ ᱵᱤᱥᱮᱥ ᱠᱟᱹᱢᱤ ᱵᱟᱦᱨᱮ ᱠᱟᱹᱢᱤ ᱡᱟᱭᱦᱳᱠ ᱟᱫᱚ ᱚᱱᱠᱟ ᱜᱮ ᱨᱚᱡᱽᱜᱟᱨ ᱦᱚᱸᱠᱚ ᱨᱚᱡᱽᱜᱟᱨ ᱮᱫᱟ ᱚᱱᱟ ᱛᱮ ᱦᱚᱸ ᱠᱚ ᱪᱟᱞᱟᱜ ᱠᱟᱱᱟ ᱱᱚᱸᱰᱮ ᱫᱚ ᱞᱚᱥᱚᱫ ᱠᱚᱨᱮ ᱪᱮᱫᱟᱜ ᱮᱢ ᱦᱚᱨᱚᱵᱚᱨᱚᱜᱼᱟ ᱥᱮ ᱪᱮᱫ ᱟᱫᱚ ᱱᱚᱰᱮ ᱫᱚ ᱯᱩᱨᱟᱹ ᱢᱟᱱᱮ ᱮᱻ ᱢᱟᱥ ᱯᱩᱨᱟᱹᱣ ᱞᱮᱠᱷᱟᱱ ᱯᱚᱭᱥᱟᱹᱢ ᱧᱟᱢᱟ ᱦᱟᱸᱜ ᱟᱨ ᱠᱟᱹᱢᱤ ᱠᱚᱦᱚᱸ ᱞᱚᱥᱚᱫ ᱵᱟᱝ ᱞᱚᱥᱚᱫ ᱦᱩᱭᱩᱜ ᱛᱟᱢᱟ ᱚᱸᱰᱮ ᱫᱚ ᱦᱟᱸᱜ ᱵᱟᱹᱛᱼᱼ ᱠᱟᱛᱮᱢ ᱠᱟᱹᱢᱤᱭᱟ
ᱦᱳᱭ ᱚᱱᱠᱟ ᱯᱷᱟᱨᱪᱟ ᱯᱷᱟᱹᱨᱪᱤ ᱡᱟᱭᱜᱟ ᱨᱮᱢ ᱛᱟᱦᱮᱱᱟ ᱯᱷᱟᱨᱪᱟ ᱯᱷᱟᱹᱨᱪᱤᱢ ᱠᱟᱹᱢᱤᱭᱟ ᱟᱫᱚ ᱦᱳᱭ ᱤᱱᱟᱹ ᱜᱮ ᱟᱫᱚ ᱚᱸᱰᱮᱱᱟᱜ ᱡᱚᱢ ᱧᱩ ᱠᱚᱦᱚᱸ ᱵᱷᱟᱹᱜᱤ ᱛᱟᱦᱮᱱᱟ ᱥᱚᱢᱚᱭ ᱨᱮ ᱥᱚᱢᱚᱭ ᱨᱮ ᱟᱫᱚ ᱱᱚᱸᱰᱮᱱᱟᱜ ᱫᱚ ᱠᱷᱟᱱ ᱚᱱᱠᱟ ᱫᱚ ᱵᱟᱝ ᱛᱟᱦᱮᱱᱟ ᱚᱱᱠᱟ ᱜᱮ ᱟᱫᱚ ᱱᱮᱛᱟᱨ ᱫᱚ ᱚᱱᱠᱟ ᱦᱚᱲ ᱫᱚ ᱵᱟᱠᱚ ᱵᱟᱠᱚ ᱧᱟᱢᱚᱜ ᱠᱟᱱᱟ ᱱᱚᱣᱟ ᱟᱞᱮ ᱱᱚᱣᱟ ᱠᱚᱨᱮ ᱦᱚᱸ ᱟᱫᱚ ᱦᱚᱲ ᱫᱚ ᱫᱚᱢᱮ ᱠᱚ ᱯᱟᱸᱡᱟᱭᱮᱫ ᱠᱚᱣᱟ ᱟᱫᱚ ᱦᱚᱲ ᱫᱚ ᱚᱱᱠᱟ ᱜᱮ ᱵᱟᱠᱚ ᱧᱟᱢᱚᱜ ᱠᱟᱱᱟ
ᱚ ᱟᱫᱚ ᱚᱱᱠᱟ ᱜᱮ ᱠᱚ ᱪᱟᱞᱟᱜ ᱠᱟᱱ ᱫᱚ ᱜᱚᱢᱠᱮ ᱚᱱᱠᱟ ᱜᱮ
ᱦᱳᱭ ᱜᱚᱝ
ᱦᱮᱸ ᱞᱟᱹᱭ ᱫᱤᱧ ᱚᱱᱠᱟ ᱜᱮᱠᱚ ᱪᱟᱞᱟᱜ ᱠᱟᱱᱟ ᱵᱟᱨᱦᱨᱮ ᱠᱟᱹᱢᱤ ᱦᱚᱸ ᱟᱫᱚ ᱱᱚᱣᱟ ᱠᱚᱨᱮ ᱦᱚᱸ ᱴᱩᱠ ᱴᱟᱠ ᱞᱳᱠᱟᱞ ᱠᱚᱨᱮ ᱠᱚ ᱠᱟᱹᱢᱤ ᱠᱟᱱᱟ ᱛᱚ ᱡᱟᱦᱟᱸ ᱟᱵᱚ ᱯᱟᱠᱟ ᱚᱲᱟᱜ ᱠᱟᱹᱢᱤ ᱠᱚ ᱡᱮ ᱡᱮᱢᱚᱱ ᱯᱚᱴᱟᱣᱮ ᱠᱟᱱ ᱦᱮᱸ
ᱦᱳᱭ ᱟᱨᱚ ᱱᱮᱛᱟᱨ ᱨᱮᱱ ᱠᱩᱲᱤ ᱜᱤᱫᱽᱨᱟᱹ ᱢᱟ ᱟᱵᱚᱨᱮᱱ ᱟᱹᱰᱤ ᱜᱟᱱ ᱜᱮᱠᱚ ᱚᱞᱚᱜ ᱯᱟᱲᱦᱟᱜ ᱠᱟᱱ ᱛᱟᱵᱚᱱ ᱩᱱᱠᱩ ᱚᱱᱠᱟ ᱦᱳᱥᱴᱮᱞ ᱠᱚᱨᱮ ᱤᱭᱟᱹ ᱠᱚᱨᱮ ᱢᱮᱱᱟᱜ ᱠᱚ ᱠᱚᱣᱟ ᱥᱟᱹᱜᱤᱧ ᱵᱟᱡᱟᱨ ᱠᱚᱨᱮ ᱛᱟᱦᱚᱞᱮ ᱟᱵᱚ ᱦᱤᱛ ᱱᱤᱛᱚᱜ ᱫᱚ ᱠᱤᱪᱷᱩ ᱚᱱᱠᱟᱱ ᱦᱚᱲ ᱢᱮᱱᱟᱜ ᱠᱚᱣᱟ ᱡᱟᱦᱟᱸ ᱫᱚ ᱞᱟᱦᱟᱛᱮ ᱠᱷᱚᱱ ᱠᱚ ᱠᱟᱹᱢᱤ ᱟᱹᱜᱩᱭᱮᱫᱟ ᱚᱱᱠᱟ ᱟᱭᱳ ᱛᱟᱠᱚ ᱚᱱᱠᱟ ᱦᱚᱯᱚᱱ ᱟᱭᱳ ᱢᱟᱨᱟᱝ ᱟᱭᱳ ᱛᱟᱠᱚ ᱛᱟᱦᱚᱞᱮ ᱟᱫᱚ ᱴᱷᱤᱠᱟᱹᱱ ᱜᱮᱭᱟ ᱟᱫᱚ ᱱᱤᱛᱚᱜ ᱫᱚ ᱜᱟᱱᱚᱜ ᱠᱟᱱ ᱜᱮᱭᱟ ᱟᱨ ᱦᱚᱸᱜᱼᱚᱱᱟ ᱦᱤᱡᱩᱜ ᱠᱟᱱ ᱟᱫᱚ ᱡᱟᱦᱟᱸ ᱟᱵᱚᱣᱟᱜ ᱡᱟᱦᱟᱸ ᱨᱚ ᱡᱮᱱᱟᱨᱮᱥᱚᱱ ᱟᱫᱚ ᱦᱚᱸᱜᱼᱚᱭ ᱱᱚᱰᱮ ᱟᱫᱚ ᱧᱮᱞᱚᱜᱚᱜᱼᱟ ᱟᱫᱚ ᱦᱩᱲᱩ ᱨᱚᱦᱚᱭ ᱞᱟᱹᱜᱤᱫ ᱟᱫᱚ ᱚᱠᱚᱭ ᱦᱚᱸ ᱚᱱᱠᱟ ᱢᱩᱱᱤᱥ ᱠᱟᱹᱢᱤᱱ ᱵᱟᱝᱠᱚ ᱧᱟᱢᱚᱜᱼᱟ ᱟᱫᱚ ᱟᱫᱚ ᱱᱩᱜᱩ ᱱᱩᱠᱩ ᱫᱚ ᱪᱤᱠᱟᱹᱜ ᱠᱟᱱᱟ ᱱᱩᱠᱩ ᱫᱚ ᱟᱫᱚ ᱚᱞᱚᱜ ᱯᱟᱲᱦᱟᱜ ᱠᱟᱱᱟ ᱠᱚ ᱟᱨ ᱱᱩᱠᱩ ᱫᱚ ᱩᱱᱟᱹᱜ ᱠᱟᱹᱢᱤ ᱫᱚ ᱵᱟᱠᱚ ᱠᱟᱹᱢᱤ ᱫᱟᱲᱮᱭᱟᱜᱼᱟ ᱟᱨ ᱵᱟᱠᱚ ᱠᱟᱹᱢᱤᱭᱮᱫᱼᱟ ᱱᱤᱛᱳᱜ ᱫᱚ ᱚᱱᱠᱟ ᱢᱟᱴᱷ ᱜᱷᱟᱴ ᱚᱱᱠᱟ ᱫᱚ ᱵᱟᱠᱚ ᱠᱟᱹᱢᱤ ᱫᱟᱲᱮᱭᱟᱜᱼᱟ ᱛᱟᱦᱚᱞᱮ ᱩᱱ ᱚᱠᱛᱚ ᱟᱫᱚ ᱚᱠᱚᱭᱮᱢ ᱧᱟᱢᱮᱭᱟ ᱟᱫᱚ ᱦᱚᱜᱼᱱᱟ ᱫᱚ ᱩᱱ ᱟᱵᱚ ᱠᱷᱟᱱ ᱦᱤᱡᱩᱜ ᱠᱟᱱ ᱫᱤᱱᱨᱮ ᱱᱚᱜᱼᱚ ᱱᱚᱣᱟ ᱠᱟᱹᱴᱤᱡ ᱮᱴᱠᱮᱴᱚᱲᱮ ᱦᱩᱭᱩᱜ ᱛᱟᱵᱚᱱᱟ ᱨᱚᱦᱚᱭ ᱨᱮ
ᱚ ᱦᱳᱭ ᱦᱩᱭᱩᱜ ᱜᱮᱭᱟ ᱟᱫᱚ ᱱᱚᱝᱠᱟ ᱡᱟᱦᱟᱸᱭ ᱯᱟᱲᱦᱟᱣ ᱟᱠᱟᱱᱟᱭ ᱦᱟᱸᱜ ᱩᱱᱤ ᱫᱚ ᱦᱟᱸᱜ ᱞᱟᱹᱭᱟᱭ ᱤᱧᱫᱚ ᱵᱟᱹᱫᱽ ᱠᱚᱨᱮ ᱵᱟᱹᱫᱽ ᱵᱟᱹᱛ ᱵᱟᱹᱛ ᱠᱷᱮᱛ ᱠᱚᱨᱮᱫᱚ ᱦᱟᱸᱜ ᱵᱟᱹᱧ ᱠᱟᱹᱢᱤᱭᱟ ᱦᱟᱸᱜ ᱟᱫᱚ ᱩᱱ ᱥᱚᱢᱚᱭ ᱫᱚᱭ ᱞᱟᱹᱭᱟ
ᱦᱳᱭ ᱜᱚᱝᱠᱮ
ᱚᱱᱠᱟᱜᱮ ᱚᱱᱠᱟᱜᱮ ᱡᱟᱦᱟᱸᱭ ᱡᱩᱫᱤ ᱯᱟᱲᱦᱟᱜ ᱢᱟᱱᱮ ᱡᱟᱦᱟᱸᱭ ᱦᱳᱥᱴᱮᱞ ᱢᱳᱥᱴᱮᱞ ᱠᱚᱨᱮ ᱯᱟᱲᱦᱟᱣ ᱦᱮᱡ ᱟᱠᱟᱱᱟ ᱩᱱᱤ ᱠᱤ ᱛᱷᱚᱲᱤ ᱵᱟᱹᱫᱽ ᱠᱚᱨᱮ ᱦᱟᱜ ᱩᱱ ᱥᱚᱢᱚᱭ ᱫᱚ ᱠᱟᱹᱢᱤ ᱛᱟᱢᱟᱭ
ᱦᱳᱭ ᱦᱳᱭ ᱱᱚᱝᱠᱟ ᱦᱳᱭ
ᱞᱟᱹᱭ ᱫᱟᱞᱤᱧ ᱮᱢᱱᱤ ᱛᱮᱜᱮ ᱢᱟ ᱯᱷᱮᱱᱥᱤ ᱡᱩᱜᱽ ᱪᱟᱞᱟᱜ ᱠᱟᱱᱟ ᱥᱮ
ᱦᱳᱭ ᱦᱳᱭ ᱟᱫᱚ ᱚᱱᱠᱟ ᱫᱚ ᱟᱫᱚ ᱵᱟᱝᱠᱚ ᱠᱟᱹᱢᱤ ᱫᱟᱲᱮᱭᱟᱜᱼᱟ ᱟᱫᱚ ᱠᱷᱟᱡ ᱚᱱᱟ ᱜᱮ ᱮᱸ ᱪᱮᱫ ᱦᱚᱸ ᱦᱟᱠᱷᱟᱡ ᱪᱤᱠᱟᱹ ᱛᱮᱱᱟᱜ ᱫᱚ ᱵᱟᱹᱱᱩᱜᱼᱟ ᱦᱟᱠᱷᱟᱡ ᱦᱟᱯᱮᱱ ᱫᱤᱱ ᱨᱮ
ᱦᱳᱭ ᱟᱨ ᱪᱮᱫ ᱵᱤᱱ ᱪᱤᱠᱟᱹ ᱫᱟᱲᱟᱭᱟᱜᱼᱟ ᱡᱟ
ᱦᱳᱭ ᱟᱫᱚ ᱛᱟᱦᱚᱞᱮ ᱱᱚᱝᱠᱟ ᱟᱯᱮ ᱚᱱᱟ ᱠᱚᱨᱮ ᱛᱟᱦᱚᱞᱮ ᱚᱱᱠᱟ ᱛᱤᱱᱟᱹᱜ ᱚᱞᱚᱜ ᱯᱟᱲᱦᱟᱣ ᱜᱟᱱ ᱚᱱ- ᱠᱚ ᱠᱚ ᱧᱮᱞᱚᱜ ᱠᱟᱱᱟ ᱠᱚ
ᱟᱞᱮ ᱱᱚᱣᱟ ᱠᱚᱨᱮ ᱦᱚᱸ ᱚᱞᱚᱜ ᱯᱟᱲᱦᱟᱜ ᱫᱚ ᱢᱮᱱᱟᱜ ᱠᱚᱜᱮᱭᱟ ᱵᱟᱦᱨᱮ ᱠᱚᱨᱮ ᱫᱚᱠᱚ ᱯᱟᱲᱦᱟᱜ ᱠᱟᱱ ᱜᱮᱭᱟ ᱟᱨᱠᱤ ᱦᱟᱸᱰᱮ ᱱᱟᱰᱮ ᱥᱩᱨ ᱥᱩᱯᱩᱨ ᱠᱚᱨᱮ ᱫᱚ ᱦᱳᱥᱴᱮᱞ ᱠᱚ ᱵᱟᱹᱱᱩᱜᱼᱟ ᱛᱚ ᱚᱱᱟ ᱵᱟᱡᱟᱨ ᱠᱚᱨᱮ ᱥᱮᱫ ᱜᱮ ᱦᱳᱥᱴᱮᱞ ᱠᱚᱫᱚ ᱢᱮᱱᱟᱜᱼᱟ ᱟᱫᱚ ᱚᱱᱟ ᱠᱚᱨᱮ ᱜᱮ ᱠᱚ ᱵᱷᱩᱨᱛᱤ ᱟᱠᱟᱱᱟ ᱟᱨᱠᱤ ᱟᱫᱚ ᱚᱱᱠᱟᱜ ᱜᱮ ᱵᱟᱦᱨᱮ ᱵᱟᱦᱨᱮ ᱠᱚ ᱯᱟᱲᱦᱟᱜ ᱠᱟᱱᱟ ᱟᱨ ᱱᱚᱣᱟ ᱠᱚᱨᱮ ᱢᱟ ᱛᱟᱦᱮᱸ ᱞᱮᱱᱠᱷᱟᱱ ᱜᱚ ᱵᱟᱵᱟ ᱠᱚ ᱞᱟᱹᱭᱟ ᱟᱹᱛᱩ ᱫᱤᱥᱚᱢ ᱚᱲᱟᱜ ᱨᱮᱠᱚ ᱛᱟᱦᱮᱸ ᱞᱮᱱᱠᱷᱟᱱ ᱵᱟᱝ ᱢᱟ ᱯᱟᱲᱦᱟᱣ ᱵᱟᱠᱚ ᱯᱟᱲᱦᱟᱜᱼᱟ ᱵᱟᱹᱞᱴᱟᱹᱜ ᱟᱠᱚ ᱵᱮᱥᱤ ᱚᱱᱟ ᱛᱮᱜᱮ ᱟᱫᱚ ᱵᱟᱦᱨᱮ ᱠᱚᱨᱮ ᱜᱮᱠᱚ ᱯᱟᱲᱦᱟᱜ ᱮᱫ ᱠᱚᱣᱟ ᱟᱨᱠᱤ
ᱦᱳᱭ ᱦᱳᱭ ᱟᱫᱚ ᱱᱚᱜᱼᱚᱭ ᱱᱚᱝᱠᱟ ᱦᱚᱸ ᱦᱩᱭᱩᱜ ᱠᱟᱱᱟ ᱟᱫᱚ ᱟᱹᱰᱤ ᱦᱚᱲᱜᱮ ᱱᱚᱝᱠᱟ ᱢᱤᱫᱵᱟᱨ ᱟᱵᱚ ᱱᱚᱝᱠᱟ ᱠᱚᱲᱟ ᱜᱤᱫᱽᱨᱟᱹ ᱚᱲᱟᱜ ᱠᱚᱨᱮ ᱫᱚ ᱱᱚᱝᱠᱟ ᱠᱚ ᱢᱮᱱ ᱵᱟᱲᱟᱭᱮᱫ ᱜᱮᱭᱟ ᱡᱮ ᱳᱭ ᱱᱚᱝᱠᱟ ᱠᱟᱹᱢᱤ ᱵᱟᱹᱦᱩ ᱠᱚ ᱟᱹᱜᱩ ᱠᱚᱯᱮ ᱱᱚᱝᱠᱟ ᱚᱠ- ᱚᱠᱚᱭ ᱠᱚᱫᱚ ᱚᱝᱠᱟ ᱠᱚ ᱠᱷᱚᱡᱚᱜᱼᱟ ᱟᱫᱚ ᱚᱠᱟᱨᱮᱢ ᱧᱟᱢ ᱠᱚᱣᱟ ᱟᱫᱚ ᱦᱚᱜᱼᱚ ᱱᱚᱝᱠᱟ ᱠᱟᱹᱢᱤ- ᱵᱟᱹᱦᱩ ᱫᱚ ᱚᱠᱚᱭ ᱦᱚᱸ ᱱᱮᱛᱟᱨ ᱫᱚ ᱠᱟᱹᱢᱤ ᱫᱚ ᱵᱟᱝᱠᱚ ᱜᱟᱱᱟ ᱟᱵᱚᱨᱮᱱ ᱥᱟᱱᱛᱟᱲ ᱠᱩᱲᱤ ᱦᱚᱯᱚᱱ ᱦᱚᱸ ᱫᱤᱠᱩ ᱡᱮᱢᱚᱱ ᱫᱤᱠᱩᱨᱤᱱ ᱦᱚᱸ ᱠᱩᱲᱤ ᱵᱟᱹᱫ ᱵᱟᱹᱫᱽ ᱠᱚᱨᱮ ᱫᱚ ᱩᱱᱠᱩ ᱦᱚᱸ ᱵᱟᱠᱚ ᱠᱟᱹᱢᱤᱭᱟ ᱢᱚᱴᱮᱭ ᱜᱮ ᱟᱫᱚ ᱵᱟᱝᱠᱚ ᱠᱟᱹᱢᱤ ᱫᱟᱲᱮᱟᱟ ᱟᱫᱚ ᱟᱫᱚ ᱟᱭᱳ ᱵᱟᱵᱟ ᱢᱟ ᱱᱚᱝᱠᱟ ᱠᱚ ᱞᱟᱹᱭ ᱵᱟᱲᱟ- ᱜᱮᱭᱟ ᱡᱮ ᱱᱚᱝᱠᱟ ᱠᱟᱹᱢᱤᱭᱟᱱ ᱵᱟᱹᱦᱩ ᱟᱨ ᱢᱮᱱᱠᱷᱟ
ᱦᱳᱭ
ᱟᱫᱚ ᱚᱠᱛᱚ ᱠᱚᱦᱚᱸ ᱦᱳᱭ ᱦᱮᱡ ᱟᱠᱟᱱ ᱛᱟᱞᱟᱝᱟ
ᱟᱨᱚ ᱚᱝᱠᱟᱜᱮ ᱨᱚᱯᱚᱲ ᱦᱳᱭᱳᱜᱼᱟ ᱧᱟᱯᱟᱢ ᱞᱮᱠᱷᱟᱱ ᱦᱳᱭ ᱜᱚᱝᱠᱮ